ᱟᱸᱡᱚᱢ ᱫᱟᱵᱤᱱ?
ᱦᱮᱸ ᱟᱸᱡᱚᱢᱚᱜ ᱠᱟᱱᱟ᱾
ᱤᱧ ᱥᱮᱫ ᱠᱷᱚᱱ ᱡᱚᱦᱟᱨ᱾
ᱦᱮᱸ, ᱡᱚᱦᱟᱨ ᱜᱮ᱾
ᱥᱟᱹᱜᱩᱱ ᱥᱤᱝᱜᱟᱹᱨ᱾
ᱦᱮᱸ ᱥᱟᱹᱜᱩᱱ, ᱦᱚᱸ᱾
ᱦᱮᱸ᱾
ᱱᱷᱮᱛᱚᱜ ᱫᱚ ᱪᱮᱫ ᱞᱟ., ᱴᱚᱯᱤᱠᱟᱛᱮ ᱞᱟᱝ ᱨᱚᱯᱚᱲᱟ?
ᱮᱸᱜ ᱡᱟᱦᱟᱱᱟᱜ ᱜᱮ᱾ ᱟᱞᱮ ᱥᱮᱫ ᱫᱚ ᱱᱚᱜ-ᱚᱸᱭ, ᱢᱟᱱᱮ ᱪᱮᱫ ᱞᱟᱹᱭᱟ ᱫᱟᱜ ᱡᱚᱨᱚ ᱟᱠᱟᱱᱟ ᱛᱚ ᱱᱤᱛᱚᱜ ᱫᱚ ᱤᱞᱮᱠᱴᱨᱤᱥᱤᱴᱤ ᱦᱚᱸ ᱵᱟᱹᱱᱩᱜᱼᱟ, ᱢᱟᱱᱮ ᱠᱟᱨᱮᱱᱴ ᱦᱚᱸ ᱵᱟᱹᱱᱩᱜᱼᱟ᱾ ᱛᱚ ᱦᱚᱸᱜ ᱚᱭ ᱫᱟᱬᱟ ᱵᱟᱲᱟᱭ ᱠᱟᱱᱟ ᱦᱟᱸᱜ ᱾
ᱮᱦᱸ
ᱢᱮᱱᱮᱜ ᱟᱯ, ᱟᱯᱮᱫ ᱫᱚ ᱪᱮᱫ ᱞᱮᱠᱟ?
ᱦᱚᱸ, ᱱᱚᱛᱮ ᱫᱚ ᱱᱚᱝᱠᱟ ᱾
ᱫᱚᱣᱞᱚᱛ ᱫᱚᱦᱚ ᱟᱠᱟᱫᱟᱭ ᱾
ᱱᱚᱛᱮ ᱛᱟᱨᱟᱥᱤᱧ ᱵᱮᱲᱟᱭ ᱨᱤᱢᱤᱞ ᱵᱟᱲᱟ ᱞᱮᱫ ᱜᱮᱭᱟ ᱦᱟᱸᱜ ᱾ ᱫᱟᱜ ᱫᱚ ᱵᱟᱭ ᱡᱟᱹᱲᱤᱭᱟ ᱠᱟᱜ ᱟᱭ, ᱡᱟᱣ ᱜᱮ ᱡᱟᱹ ᱛᱚ ᱦᱚᱭ ᱦᱚᱸ ᱱᱟᱯᱟᱭ ᱧᱚᱜ ᱮ ᱦᱚᱭ ᱫᱟᱭ ᱾ ᱦᱚᱭᱞᱚᱝ ᱠᱚᱦᱚᱸ, ᱟᱹᱣ ᱨᱮᱭᱟᱲ ᱨᱮᱭᱟᱲ ᱜᱮ ᱵᱩᱡᱷᱟᱹᱜ ᱠᱟᱱᱟ ᱾
ᱦᱩᱸ, ᱦᱩᱸ᱾
ᱜᱚᱨᱚᱢ ᱫᱚ ᱚᱱᱠᱟ ᱛᱤᱠᱤᱱ ᱵᱮᱲᱟ ᱡᱟᱹᱥᱛᱤ ᱵᱩᱡᱷᱟᱹᱜ ᱠᱟᱱ ᱛᱟᱦᱮᱸᱱ ᱾
ᱦᱩᱸ ᱢᱟᱱᱮ ᱪᱤᱧ ᱞᱟᱹᱭᱟ ᱟᱹᱰᱤ ᱟᱹᱰᱤ ᱫᱚᱢᱮ ᱠᱷᱟᱱ ᱫᱚᱢᱮ ᱢᱟᱱᱮ ᱡᱟᱸᱦᱟᱱᱟᱜ ᱚᱣᱟᱨᱰ ᱠᱚ ᱢᱮᱱᱟᱜᱼᱟ ᱟᱨᱠᱤ? ᱡᱟᱹᱥᱛᱤ ᱜᱮ ᱚᱱᱟ ᱠᱷᱚᱱ ᱦᱚᱸ ᱡᱟᱹᱥᱛᱤ ᱟᱨᱠᱤ ᱾
ᱚᱵᱚᱥᱚᱭ ᱚᱵᱚᱥᱚᱭ, ᱫᱚᱢᱮ ᱠᱷᱟᱱ ᱫᱚᱢᱮ ᱾
ᱱᱤᱡᱚ ᱫᱚ ᱵᱟᱦᱟᱨᱮ ᱥᱮᱱᱮᱢ ᱩᱰᱩᱠ ᱵᱟᱲᱟ ᱟᱠᱟᱱᱟ?
ᱦᱮᱸ ᱦᱮᱸ ᱦᱮᱸ, ᱵᱟᱦᱨᱮᱥᱮᱧ ᱩᱰᱩᱝ ᱟᱠᱟᱱᱟ ᱛᱚ ᱢᱟᱱᱮ ᱪᱮᱫ ᱤᱧ ᱞᱟᱹᱭᱟ, ᱟ ᱟᱞᱮ ᱥᱮᱫ ᱫᱟᱜ ᱠᱮᱫᱟᱭ ᱛᱚ ᱟᱫᱚ ᱢᱟᱱᱮ ᱢᱟᱱᱮ, ᱠᱷᱮᱛ ᱠᱚ ᱵᱟᱹᱫ ᱠᱚ ᱫᱟᱜ ᱛᱮ ᱯᱮᱨᱮᱜ ᱠᱟᱱᱟ ᱾ ᱟᱫᱚ ᱰᱟᱦᱟᱨ ᱥᱮᱫ ᱩᱰᱩᱝ ᱞᱮᱠᱷᱟᱱ ᱜᱮ, ᱨᱚᱴᱮ ᱢᱟᱱᱮ ᱵᱟᱹᱨᱩᱜ-ᱰᱟᱝ ᱯᱚᱜ-ᱨᱚᱴᱮ ᱮᱛᱚ ᱠᱚ ᱨᱟᱜ ᱮᱫᱟ ᱮᱛᱚ ᱠᱚ ᱨᱟᱜ ᱮᱫᱟ ᱢᱟᱱᱮ, ᱟᱢ ᱢᱟᱱᱮ ᱤᱧᱟᱹᱜ ᱨᱚᱲ ᱟᱸᱡᱚᱢ ᱵᱟᱢ ᱧᱟᱢᱟ, ᱨᱚᱴᱮᱭᱟᱜ ᱨᱚᱲ ᱜᱮᱢ ᱟᱸᱡᱚᱢᱟ ᱟᱨᱠᱤ ᱾
ᱦᱮᱸ ᱮᱦᱸ ᱦᱮᱸ ᱾ ᱦᱮᱸ ᱱᱚᱝᱠᱟ ᱡᱟᱹᱯᱩᱫ ᱞᱮᱱᱠᱷᱟᱱ ᱜᱮ, ᱦᱮᱸ ᱾ ᱡᱮ ᱦᱚᱸᱜ ᱱᱚᱝᱠᱟ ᱡᱟᱹᱯᱩᱫ ᱠᱟᱛᱮᱫ ᱚᱲᱟᱜ ᱠᱚᱨᱮ ᱦᱚᱸ ᱫᱩᱲᱩᱵ ᱫᱩᱲᱩᱵ ᱟᱹᱲᱤᱥ ᱪᱟᱵᱟ ᱜᱚᱫᱚᱜᱼᱟᱢ ᱾
ᱦᱮᱸ ᱦᱮᱸ ᱦᱮᱸ᱾
ᱨᱟᱹᱯᱩᱫ ᱞᱮᱱᱠᱷᱟᱱ ᱾
ᱛᱚ ᱟᱯ ᱟᱯᱮ ᱥᱮᱫ ᱢᱟᱱᱮ, ᱯᱷᱚᱨᱚ ᱠᱚᱠᱚ ᱢᱟᱱᱮ- ᱯᱷᱚᱨᱚ ᱡᱟᱦᱟᱸ ᱢᱟᱱᱮ ᱛᱚᱞᱟ ᱠᱚᱡ ᱮᱨ ᱠᱮᱫᱟ ᱾
ᱦᱮᱸ ᱛᱚᱞᱟ ᱠᱚᱦᱚᱸ ᱮᱨ ᱦᱩᱭ ᱟᱠᱟᱱᱟ ᱡᱚᱛᱚ ᱱᱟᱯᱟᱭ ᱜᱮ ᱾
ᱛᱚ ᱢᱟᱱᱮ ᱛᱤᱱ ᱠᱚᱛᱮ ᱠᱚ ᱢᱟᱱᱮ ᱛᱤᱥ ᱠᱚᱛᱮ ᱠᱚ ᱨᱚᱦᱚᱭᱟ ᱟᱨ ᱠᱤ ᱡᱩᱫᱤᱢ ᱞᱟᱹᱭ ᱞᱮᱠᱷᱟᱱᱼᱟ ᱫᱚ ᱵᱷᱟᱜᱮ ᱦᱚᱸ
ᱱᱤᱛᱚᱜ ᱡᱟᱦᱟᱸ ᱧᱮᱞᱚᱜ ᱠᱟᱱᱟ ᱛᱚᱞᱟ ᱠᱚ ᱧᱮᱞ ᱠᱟᱛᱮᱫ ᱟᱨ ᱢᱤᱫ ᱪᱟᱸᱫᱚ ᱜᱟᱱ ᱱᱚᱝᱠᱟ ᱚᱠᱛᱚ ᱦᱟᱸᱜ ᱞᱟᱜᱟᱜᱼᱟ ᱾ ᱨᱚᱦᱚᱭ ᱛᱚᱲᱟ ᱛᱩᱫ ᱛᱮ ᱦᱮᱸ ᱦᱮᱸ ᱾
ᱪᱟᱸᱫᱚ
ᱢᱤᱫ ᱪᱟᱸᱫᱚ ᱢᱤᱫ
ᱢᱤᱫ, ᱢᱤᱫ ᱪᱟᱸᱫᱚ ᱫᱚ ᱟᱹᱰᱤ ᱩᱛᱟᱹᱨ ᱢᱟᱱᱮ ᱾ ᱟᱹᱰᱤ ᱩᱛᱟᱹᱨ ᱚᱠᱛᱚ ᱦᱟᱛᱟᱣ ᱫᱟᱭ ᱥᱮ ᱟᱹᱰᱤ ᱩᱛᱟᱹᱨ ᱚᱠᱛᱚ ᱦᱩᱭᱩᱜ ᱠᱟᱱᱟ
ᱦᱮᱸ ᱦᱮᱸ ᱢᱟᱱᱮ ᱠᱟᱹᱡ ᱛᱚᱲᱟ ᱜᱤᱲᱤ ᱛᱮ ᱵᱤᱞᱚᱢ ᱦᱩᱭ ᱠᱟᱱᱟ ᱛᱚ ᱦᱟᱸᱜ ᱡᱟᱭᱦᱳᱠ ᱚᱱᱟ ᱠᱷᱟᱹᱛᱤᱨ ᱚᱱᱠᱟ ᱚᱠᱛᱚ ᱫᱚ ᱦᱟᱸᱜ ᱦᱟᱛᱟᱣ ᱮᱫᱟᱭ
ᱟᱨ ᱟᱯᱮ ᱥᱮᱫ ᱟᱵᱟᱵᱚᱛᱤ ᱠᱚ ᱦᱳᱭᱳᱜᱼᱟ ᱥᱮ ᱪᱮᱫ ᱟᱵᱟᱵᱚᱛᱤ ᱯᱚᱨᱚᱵ ᱠᱚ
ᱟ ᱡᱟᱭᱦᱳᱠ ᱟᱞᱮ ᱱᱚᱛ ᱛᱚ ᱦᱟᱸᱜ ᱟᱵᱟᱵᱚᱛᱤ ᱯᱚᱨᱚᱵᱽ ᱫᱚ ᱚᱱᱠᱟ ᱠᱷᱟᱥ ᱫᱚ ᱵᱟᱝᱠᱚ ᱢᱟᱱᱟᱣ ᱜᱮᱭᱟ ᱠᱚ ᱡᱟᱸᱦᱟ ᱚᱲᱟᱜ ᱨᱮᱱᱟᱜ ᱡᱟᱸᱦᱟ ᱵᱚᱸᱜᱟ ᱵᱩᱨᱩ ᱠᱚᱜᱮ ᱦᱳᱭᱳᱜᱼᱟ ᱡᱟᱭᱦᱳᱠ ᱚᱱᱠᱟ ᱯᱚᱨᱚᱵᱽ ᱴᱚᱨᱚᱵ ᱠᱚᱫᱚ ᱦᱟᱸᱜ ᱵᱟᱝ ᱨᱟᱹᱥᱠᱟᱹ ᱥᱟᱞᱟᱜ ᱫᱚ ᱵᱟᱝ ᱢᱟᱱᱟᱣ ᱜᱮᱭᱟ ᱦᱟᱸᱜ ᱡᱟᱭᱦᱳᱠ ᱟᱯᱮᱚᱱᱛᱮ ᱫᱚᱦᱟᱜ
ᱟᱞᱮ ᱥᱮᱫ ᱦᱚᱸ ᱱᱚᱝᱠᱟ ᱜᱮ ᱟᱢ ᱪᱮᱫ ᱞᱮᱠᱟᱢ ᱢᱮᱱ ᱠᱮᱫᱟ ᱟᱢ ᱟᱨ ᱟᱞᱮ ᱥᱮᱫ ᱦᱚᱸ ᱟᱨᱠᱤ ᱢᱟᱱᱮ ᱥᱩᱫᱩ ᱚᱲᱟᱜ ᱵᱚᱸᱜᱟ ᱴᱩ ᱠᱩᱱ ᱟᱨ ᱥᱟᱵ ᱠᱟᱜ ᱢᱮ ᱡᱟᱶᱟᱭ ᱠᱤᱱ ᱛᱮᱧᱟᱝ ᱠᱚ ᱱᱮᱣᱛᱟ ᱟᱹᱜᱩ ᱠᱟᱛᱮᱫ ᱟᱪᱪᱷᱟ
ᱦᱩᱸ ᱦᱩᱸ
ᱵᱷᱟᱜᱮ ᱢᱚᱱᱫᱚ ᱟᱨᱠᱤ ᱡᱚᱢ ᱦᱚᱪᱚ ᱚᱱᱟ ᱜᱮ ᱢᱟᱱᱮ ᱢᱟᱱᱮ ᱯᱚᱨᱚᱵᱽ ᱴᱚᱨᱚᱵ ᱫᱚ ᱢᱟᱱᱮ ᱱᱚᱝᱠᱟ ᱜᱮ ᱟᱨᱠᱤ ᱢᱟᱱᱮ ᱮᱴᱟᱜ ᱡᱟᱭᱜᱟ ᱨᱮᱧ ᱟᱸᱡᱚᱢ ᱠᱟᱜ ᱠᱚᱣᱟ ᱡᱮ ᱢᱟᱱᱮ ᱯᱚᱨᱚᱵᱽ ᱞᱮᱠᱟ ᱟᱨᱠᱤ ᱢᱮᱞᱟ ᱞᱮᱠᱟ ᱥᱮ ᱡᱟᱜᱽᱨᱚᱱ ᱞᱮᱠᱟ ᱢᱟᱱᱮ ᱦᱚᱲ ᱠᱚ ᱦᱳᱭᱳᱜᱼᱟ ᱢᱟᱱᱮ ᱠᱤᱨᱤᱧ ᱟᱹᱠᱷᱨᱤᱧ ᱦᱳᱭᱳᱜᱼᱟ ᱵᱮᱯᱟᱨ ᱟᱨᱠᱤ ᱢᱮᱞᱟ ᱠᱚ ᱫᱩᱲᱩᱵᱟ ᱢᱟᱱᱮ ᱟᱹᱰᱤ ᱡᱟᱭᱜᱟ ᱨᱮ ᱟᱸᱡᱚᱢ ᱟᱠᱟᱫᱟ ᱱᱚᱝᱠᱟ ᱦᱳᱭᱳᱜ ᱜᱮᱭᱟ ᱠᱤᱱᱛᱩ ᱟᱞᱮ ᱴᱷᱮᱱ ᱫᱚ ᱱᱚᱝᱠᱟ ᱫᱚ ᱵᱟᱝ ᱦᱳᱭᱳᱜ ᱜᱮᱭᱟ ᱟᱯᱮ ᱥᱮᱱ ᱜᱮᱭᱟ ᱥᱮ ᱪᱮᱫ
ᱵᱟᱝ ᱵᱟᱝ ᱟᱞᱮ ᱥᱮᱱ ᱦᱚᱸ ᱚᱱᱠᱟ ᱫᱚ ᱵᱟᱝ ᱦᱳᱭᱳᱜ ᱜᱮᱭᱟ ᱡᱟᱭᱦᱳᱠ ᱚᱱᱠᱟ
ᱟᱨ ᱥᱟᱢᱟᱝ ᱨᱮᱜᱮ ᱦᱤᱡᱩᱜ ᱠᱟᱱᱟ ᱦᱩᱹᱞ ᱢᱟᱦᱟ ᱟᱯᱮ ᱥᱮᱫ ᱦᱩᱹᱞ ᱢᱟᱦᱟ ᱠᱚ ᱯᱟᱞᱟᱣ ᱜᱮᱭᱟ ᱥᱮ ᱵᱟᱝ ᱠᱟᱹᱴᱤᱡ ᱞᱟᱹᱭ ᱦᱚᱪᱚ ᱞᱮᱠᱷᱟᱱ ᱵᱷᱟᱜᱮ ᱦᱳᱭ ᱠᱚᱜᱼᱟ
ᱦᱮᱸ ᱟᱞᱮ ᱚᱱᱛᱮ ᱫᱚ ᱦᱩᱹᱞ ᱢᱟᱦᱟ ᱫᱚ ᱯᱨᱚᱛᱤ ᱵᱚᱪᱷᱚᱨ ᱜᱮᱠᱚ ᱯᱟᱞᱚᱱ ᱜᱮᱭᱟ ᱠᱚ ᱢᱤᱫ ᱴᱟᱝ ᱨᱟᱹᱥᱠᱟᱹ ᱥᱟᱞᱟᱜ ᱢᱤᱫ ᱴᱟᱝ ᱢᱟᱱᱮ ᱯᱚᱨᱚᱵᱽ ᱛᱩᱞᱚᱱᱟ ᱜᱮ ᱯᱟᱞᱚᱱᱚᱜᱼᱟ ᱵᱟᱦᱨᱮ ᱠᱷᱚᱱ ᱦᱚᱲ ᱠᱚᱠᱚ ᱦᱤᱡᱩᱜ ᱟᱠᱚ ᱮᱱᱮᱡ ᱥᱮᱨᱮᱧ ᱚᱱᱠᱟ ᱠᱚᱢᱯᱤᱴᱤᱥᱮᱱ ᱠᱚ ᱦᱳᱭᱳᱜ ᱜᱮᱭᱟ ᱵᱷᱟᱹᱜᱤ ᱜᱮ ᱡᱟᱭᱦᱳᱠ ᱦᱩᱹᱞ ᱢᱟᱦᱟ ᱫᱚ ᱢᱟᱱᱟᱣ ᱵᱟᱛᱟᱜᱟ ᱟᱞᱮ ᱚᱱᱛᱮ ᱫᱚ ᱦᱟᱸᱜ ᱤᱥᱠᱩᱞ ᱠᱚᱨᱮ ᱠᱚᱞᱮᱡᱽ ᱠᱚᱨᱮ ᱮᱵᱚᱝ ᱟᱛᱳ ᱠᱚᱨᱮ ᱦᱚᱸ
ᱤᱥᱩᱞ ᱠᱚᱨᱮ ᱠᱚ ᱢᱟᱱᱟᱣ ᱜᱮᱭᱟ ᱱᱚᱣᱟ ᱠᱚ ᱢᱟᱱᱮ ᱥᱮᱪᱮᱫ ᱟᱥᱲᱟ ᱠᱚᱨᱮᱜ ᱠᱚ ᱢᱮᱱᱟᱣ ᱜᱮᱭᱟ ᱵᱤᱫᱨᱚ ᱟᱥᱟᱲᱟ ᱯᱟᱨᱥᱟ ᱠᱟᱛᱮᱫ ᱠᱚ ᱢᱮᱱᱟᱜ ᱜᱮᱭᱟ ᱚ ᱡᱟᱠ ᱢᱟᱱᱮ ᱱᱚᱣᱟ ᱠᱚ ᱟᱸᱡᱚᱢ ᱠᱟᱛᱮ ᱦᱚᱸ ᱢᱟᱱᱮ ᱢᱚ ᱢᱚᱱᱮᱨᱮ ᱟᱨᱠᱤ ᱥᱟᱱᱛᱤ ᱵᱩᱡᱷᱟᱹᱣᱟᱭ ᱡᱮ ᱦᱮᱸ ᱱᱚᱣᱟ ᱫᱤᱱ ᱦᱚᱸᱠᱚ ᱯᱟᱞᱟᱣ ᱜᱮᱭᱟ ᱥᱮ ᱪᱮᱫ
ᱢᱟᱱᱮ ᱥᱮᱪᱮᱫ ᱟᱥᱲᱟ ᱠᱚᱨᱮ ᱟᱨᱠᱤ ᱵᱤᱨ ᱵᱤᱨᱫᱟᱹ ᱟᱥᱲᱟ ᱠᱚᱨᱮ ᱟᱨᱠᱤ ᱢᱟᱱᱮ ᱢᱟᱱᱮ ᱠᱚᱞᱮᱡᱽ ᱠᱚᱨᱮᱜ ᱠᱤᱱᱵᱟ ᱤᱥᱠᱩᱞ ᱠᱚᱨᱮ
ᱦᱩᱸ
ᱦᱩᱸ ᱡᱟᱦᱟᱢ ᱢᱮᱱᱢ ᱠᱮᱫᱟᱼᱟ ᱡᱮ ᱦᱮᱸ ᱟᱞᱮ ᱱᱚᱛᱮ ᱦᱚᱸ ᱱᱚᱝᱠᱟ ᱜᱮ ᱠᱤᱱᱛᱩ ᱟᱢ ᱡᱟᱦᱟᱢ ᱢᱮᱱ ᱠᱮᱜᱟ ᱡᱮ ᱢᱟᱱᱮ ᱪᱮᱫ ᱤᱧ ᱞᱟᱹᱭᱼᱟ ᱢᱟᱱᱮ ᱨᱟᱹᱥᱠᱟᱹ ᱨᱟᱹᱥᱠᱟᱹ ᱥᱟᱞᱟᱜ ᱠᱤᱱᱛᱩ ᱚᱱᱟ ᱫᱚ ᱢᱟᱱᱮ ᱢᱮᱫ ᱴᱟᱱ ᱨᱟᱹᱥᱠᱟᱹ ᱞᱮᱠᱟᱱ ᱫᱤᱱ ᱫᱚ ᱵᱟᱝ ᱠᱟᱱᱟ ᱛᱚ ᱚᱱᱟ ᱫᱚ ᱢᱟᱱᱮ ᱢᱮᱫᱴᱟᱝ ᱢᱟᱱᱮ ᱪᱮᱜ ᱢᱤᱫᱴᱮᱱ ᱦᱩᱞ ᱦᱳᱭ ᱞᱮᱱᱟ ᱚᱱᱟ ᱦᱩᱞ ᱵᱟᱵᱚᱫ ᱛᱮ ᱟᱵᱚ ᱢᱟᱱᱮ ᱯᱷᱩᱴᱵᱳᱞ ᱠᱚ ᱟᱹᱜᱩ ᱠᱟᱜ ᱵᱚᱱᱟ ᱛᱚ ᱩᱱᱠᱩ ᱱᱟᱨᱠᱤ ᱩᱭᱦᱳᱨ ᱨᱮᱱᱟᱜ ᱫᱤᱱ ᱠᱟᱱᱟ ᱡᱮ ᱦᱮᱸ ᱱᱚᱣᱟ ᱫᱤᱱᱨᱮ ᱱᱩᱠᱩ ᱠᱚ ᱞᱟᱹᱭ ᱢᱟᱱᱮ ᱞᱟᱹᱲᱦᱟᱹᱭ ᱞᱮᱫᱟ ᱠᱚ ᱵᱚᱞᱮ ᱟᱵᱚ ᱱᱚᱣᱟ ᱯᱷᱩᱨᱜᱳᱞ ᱫᱤᱥᱚᱢ ᱨᱮ ᱢᱮᱱᱟᱜ ᱵᱚᱱᱟ ᱥᱮ ᱨᱟᱹᱥᱠᱟᱹ ᱛᱮ ᱢᱟᱱᱮ ᱡᱤᱣᱭᱤ ᱢᱟᱱᱮ ᱢᱟᱱᱮ ᱪᱮᱫ ᱨᱟᱹᱥᱠᱟᱹᱭ ᱫᱟᱵᱚᱱ ᱮᱱᱮᱡ ᱫᱟᱵᱚᱱ ᱥᱮᱨᱮᱱ ᱫᱟᱵᱚᱱ ᱱᱚᱜᱚᱭ ᱱᱚᱝᱠᱟ ᱟᱨᱠᱤ ᱛᱚ ᱚᱱᱟ ᱦᱩᱞ ᱢᱟᱦᱟ ᱫᱚ ᱩᱱᱠᱩ ᱵᱤᱨ ᱟᱵᱚᱨᱮᱱ ᱵᱤᱨ ᱵᱷᱟᱱᱴᱟ ᱠᱚᱣᱟᱜ ᱢᱟᱱᱮ ᱩᱭᱦᱳᱨ ᱫᱤᱥᱟᱹ ᱦᱩᱫᱤᱥ ᱱᱟᱹᱜ ᱟᱨᱠᱤ ᱫᱤᱱ ᱠᱟᱱᱟ ᱡᱮ ᱩᱝᱠᱩ ᱦᱚᱸᱵᱚᱱ ᱩᱭᱦᱳᱨ ᱠᱚᱢᱟ ᱚᱱᱟ ᱫᱤᱱᱨᱮ
ᱦᱩᱸ
ᱩᱱᱠᱩᱣᱟᱜ ᱧᱩᱛᱩᱢ ᱛᱮ ᱢᱟᱱᱮ ᱮᱸ ᱟᱹᱰᱤᱜᱟᱱ ᱟᱨ ᱟᱨᱠᱤ ᱢᱟᱱᱮ ᱚᱱᱟ ᱠᱷᱮᱞ ᱠᱚ ᱠᱤᱱ ᱫᱚᱦᱚ ᱫᱟᱲᱮᱜᱼᱟᱵᱚᱱ ᱡᱮᱢᱚᱱ ᱫᱟᱨᱮ ᱠᱚᱵᱚᱱ ᱨᱚᱦᱚᱭ ᱫᱟᱲᱮᱜᱼᱟ ᱛᱟᱨᱯᱚᱨ ᱮᱱᱮᱡ ᱮᱱᱮᱡ ᱥᱮᱨᱮᱧ ᱢᱟᱱᱮ ᱪᱮᱜ ᱢᱟᱱᱮ ᱱᱤᱡᱮᱼᱟᱜ ᱠᱟᱞᱪᱟᱨ ᱟᱨᱠᱤ ᱥᱟᱶᱛᱟ ᱨᱤᱱᱟᱜ ᱮᱱᱮᱜ ᱥᱮᱨᱮᱝ ᱛᱟᱨᱯᱚᱨ ᱮᱸ ᱚᱱᱦᱚᱲᱮᱸ ᱠᱚ ᱥᱮᱨᱮᱧ ᱠᱚ ᱢᱟᱱᱮ
ᱦᱩᱸ
ᱟᱨᱠᱤ ᱱᱚᱣᱟ ᱠᱚ ᱟᱨᱠᱤ ᱢᱟᱱᱮ ᱫᱚᱦᱚ ᱞᱟᱹᱜᱤᱜ ᱟᱨᱠᱤ ᱢᱮᱱ ᱦᱩᱭᱩᱜ ᱠᱟᱱᱟ ᱵᱟ ᱟᱞᱮ ᱥᱮᱜ ᱫᱚ ᱱᱚᱝᱠᱟ ᱜᱮ ᱦᱳᱭᱳᱜ ᱜᱮᱭᱟ ᱟᱨᱠᱤ ᱢᱟᱱᱮ ᱩᱱᱟ ᱦᱩᱞ ᱢᱟᱦᱟ ᱧᱩ ᱧᱩᱛᱩᱢ ᱛᱮ ᱫᱟᱹ ᱫᱟᱨᱮ ᱠᱚᱞᱮ ᱨᱚᱦᱚᱭᱟ
ᱟᱪᱪᱷᱟ
ᱱᱚᱝᱠᱟ ᱜᱮ ᱟᱨᱠᱤ ᱦᱩᱸ
ᱦᱩᱸ ᱱᱟᱯᱟᱭ ᱜᱮ ᱛᱟᱦᱚᱞᱮ ᱚᱱᱛᱮᱫᱚ ᱡᱟᱭᱦᱳᱠ ᱦᱩᱞ ᱢᱟᱦᱟ ᱫᱚ ᱱᱚᱝᱠᱟ ᱱᱚᱝᱠᱟ ᱜᱮ ᱢᱟᱱᱟᱣ ᱩᱪᱤᱛ ᱠᱟᱱᱟ ᱦᱟᱸᱜ ᱟᱸ ᱦᱩ ᱡᱟᱭᱦᱳᱠ
ᱦᱮᱞᱳ
ᱟᱹᱰᱤ ᱚᱸ